ᱦᱩᱸ ᱡᱚᱦᱟᱨ ᱜᱮᱼᱼ
ᱦᱩᱸ ᱡᱚᱦᱟᱨ ᱜᱮᱼᱼ
ᱦᱩ ᱦᱮᱸ ᱱᱟᱯᱟᱭ ᱜᱮ ᱟᱢᱜᱮ ᱪᱮᱫ ᱞᱮᱠᱟ?
ᱦᱯᱟᱭ
ᱦᱮᱸ
ᱡᱚᱢᱲᱟ ᱦᱳᱭ ᱱᱟ᱾
ᱦᱩᱸᱜᱩᱸ ᱦᱩᱭ ᱱᱟ ᱟᱯᱮᱜᱮ ᱡᱚᱢᱵᱟᱲᱟ ᱠᱮᱫᱟᱯᱮ?
ᱦᱮᱸ ᱡᱚᱢ᱾
ᱨᱚᱲ ᱠᱚᱫᱚ ᱥᱟᱯᱟᱜ ᱜᱮ ᱦᱤᱡᱩᱜ ᱠᱟᱱᱟ ᱥᱮ᱾
ᱟ ᱦᱮᱸ ᱥᱟᱯᱟᱜ ᱜᱮ ᱦᱤᱡᱩᱜ ᱠᱟᱱᱟ᱾
ᱦᱮᱸ
ᱤᱱᱠᱟᱹ ᱜᱤᱛᱤᱡᱚᱜ ᱦᱩᱭᱩᱜᱼᱟ᱾
ᱦᱮ ᱛᱚᱵᱮ ᱪᱮᱫ ᱠᱚ ᱪᱮᱠᱟ ᱵᱟᱲᱟ ᱦᱩᱭᱩᱜ ᱠᱟᱱᱟ᱾
ᱦᱚᱜ-ᱚᱭ ᱯᱟᱲᱦᱟᱣ ᱦᱩᱭᱩᱜ ᱠᱟᱱ ᱛᱟᱦᱮᱱᱟ ᱟᱫᱚ ᱯᱟᱲᱦᱟᱣ ᱦᱟᱛᱟᱣ ᱠᱟᱛᱮᱜ ᱢᱤᱫᱴᱮᱱ ᱠᱚᱞ ᱦᱩᱭ ᱮᱱᱟ᱾
ᱦᱩ ᱵᱮᱥ ᱵᱮᱥ ᱛᱚ ᱟᱪᱪᱷᱟ᱾ ᱦᱮᱸ ᱞᱟᱹᱭ ᱢᱮ?
ᱪᱟᱭᱫᱟ ᱦ
ᱱᱚᱜᱼᱚᱭ ᱢᱳᱵᱟᱭᱤᱞ ᱠᱚᱜᱮ ᱧᱮᱞ ᱦᱩᱭᱩᱜ ᱠᱟᱱ ᱛᱟᱦᱮᱱᱟ ᱟᱫᱚ᱾ ᱛᱷᱚᱲᱟ ᱠᱟᱨᱮ ᱛᱚᱲᱟ ᱛᱚᱲᱟ ᱠᱟᱹᱢᱤ ᱦᱩᱭᱭ ᱞᱮᱱ ᱜᱮ᱾
ᱦ ᱛᱤᱥᱠ ᱜᱮ ᱞ
ᱦᱮᱸ
ᱛᱤᱥ ᱠᱷᱚᱡ ᱠᱟᱹᱢᱤ ᱦᱩᱭᱩᱜ ᱠᱟᱱᱟ ᱚᱸᱰᱮ᱾
ᱛᱤᱦᱤᱱᱧ ᱜᱮ ᱨᱮᱡᱤᱥᱴᱟᱨ ᱦᱩᱭᱼᱼ ᱟᱫᱚ ᱠᱚᱞ ᱠᱚᱞ ᱨᱮᱭᱟᱜ ᱥᱩᱵᱤᱫᱟ ᱢᱟ ᱵᱟᱝ ᱦᱩᱭ ᱟᱠᱟᱱᱟ᱾
ᱨᱥᱤᱵᱷ ᱦᱩᱭ ᱠᱟᱱᱟ ᱥᱩᱫᱷᱩ ᱵᱟᱝ,
ᱠᱷᱟᱞᱞᱤ ᱨᱤᱥᱤᱵᱷ ᱜᱤ ᱦᱩᱭᱩᱜ ᱠᱟᱱᱟ ᱦᱮᱸ᱾
ᱚ ᱛᱦᱧ ᱫᱚ ᱯᱟᱥᱴᱤ ᱠᱚᱢᱯᱞᱤᱴᱚᱜ ᱛᱤᱧᱟ ᱟᱢ ᱥᱟᱛᱮᱧ ᱨᱚᱲ ᱞᱮᱠᱷᱟᱡ᱾
ᱦ
ᱦᱩᱸ
ᱛᱚᱵᱮ ᱠᱟᱹᱴᱤᱡ ᱤᱭᱟᱹ ᱵᱟᱨᱮ ᱨᱮ ᱛᱷᱚᱲᱟ ᱞᱟᱹᱭ ᱢᱮ᱾ ᱢᱟᱱᱮ ᱟᱵᱩᱼᱼ ᱢᱟᱱᱮ ᱟᱵᱚ ᱥᱚᱨᱤᱨ ᱥᱮ ᱟᱵᱩ ᱦᱚᱲᱢᱚ ᱪᱮᱠᱟ ᱠᱟᱛᱮᱜᱼᱼ ᱢᱟᱱᱮ ᱪᱮᱫ ᱵᱩᱱ ᱪᱮᱠᱟ ᱞᱮᱠᱷᱟᱡ ᱟᱵᱚᱣᱟᱜ ᱦᱚᱲᱢᱚ ᱢᱚᱸᱡᱽ ᱛᱟᱦᱮᱱᱟ ᱪᱮᱫ ᱪᱮᱫ ᱵᱚᱱ ᱪᱮᱠᱟ ᱞᱮᱠᱷᱟᱡ?
ᱟ ᱛᱚᱞᱮᱼᱼ ᱡᱚᱛᱚ ᱡᱚᱢ ᱥᱮ ᱴᱷᱤᱠ ᱴᱷᱟᱠ ᱡᱚᱢ ᱦᱩᱭᱩᱜᱼᱟ ᱟᱨᱚ ᱟᱢᱟᱜᱼᱼ ᱜᱟ ᱱᱮᱛᱟᱨ ᱥᱚᱝᱜᱮ ᱜᱟᱛᱮᱜ ᱦᱚᱸ ᱜᱟᱛᱮᱜ ᱦᱩᱭᱩᱜᱼᱟ᱾ ᱥᱯᱳᱨᱴ ᱠᱚ ᱡᱟᱦᱟᱱ ᱡᱚᱛᱚ ᱠᱷᱮᱞ ᱜᱮ ᱠᱷᱮᱞ ᱦᱩᱭᱩᱜᱼᱟ᱾ ᱟᱨᱼᱼ ᱵᱮᱭᱟᱢ ᱠᱚᱨᱟᱣ ᱞᱮᱠᱷᱟᱡ ᱟᱹᱰᱤ ᱥᱮᱛᱟᱜ ᱨᱮ ᱭᱳᱜᱟ ᱠᱚ ᱥᱮ ᱡᱟᱦᱟᱱᱟᱜ ᱾ ᱠᱟᱹᱴᱤᱡ
ᱠᱷᱮᱞᱟ ᱫᱷᱩᱞᱟ ᱠᱩ ᱦᱮᱸ᱾ ᱦᱩᱸ ᱦᱩᱸ ᱡᱩᱨᱩᱨᱤ ᱠᱟᱱᱟ ᱡᱚᱢ ᱧᱩ ᱫᱚᱢᱮ ᱟᱵᱩ ᱡᱮ ᱚᱱᱮᱠ ᱦᱚᱲ ᱪᱮᱠᱟᱭᱟᱠᱩ ᱥᱮᱛᱟᱜ ᱩᱛᱟᱹᱨ ᱨᱮ ᱵᱮᱨᱮᱫ ᱠᱟᱛᱮᱜ ᱜᱮ ᱪᱟ ᱞᱟᱦᱟ ᱠᱚ ᱧᱩᱭᱟ ᱥᱮ᱾
ᱦᱮᱸᱻ᱾
ᱠᱤᱱᱛᱩ ᱮᱠᱪᱩᱭᱮᱞᱤ ᱪᱟ ᱫᱚᱻ ᱟᱫᱚ ᱥᱚᱵ ᱦᱚᱲᱟᱜ ᱢᱤᱫᱴᱮᱱ ᱵᱤᱪᱟᱨ ᱟᱞᱟᱫᱟ ᱟᱞᱟᱫᱟ ᱢᱮᱱᱟᱜᱼᱟ ᱥᱮ᱾
ᱦᱮᱸ᱾
ᱠᱤᱱᱛᱩ ᱧᱮᱞ ᱠᱚᱨᱛᱮ ᱜᱮᱞᱮ ᱡᱟᱸᱦᱟᱭ ᱥᱮᱛᱟᱜ ᱯᱟᱭᱟᱨ ᱨᱮ ᱵᱤᱨᱤᱫ ᱠᱟᱛᱮ ᱡᱩᱫᱤ ᱪᱟ ᱧᱩ ᱠᱮᱫᱟᱭ ᱵᱟᱝ ᱛᱚ ᱟᱭᱟᱜ ᱦᱚᱲᱢᱚ ᱨᱮᱱᱟᱜ ᱞᱟᱡ ᱨᱮᱱᱟᱜ ᱡᱟᱦᱟ ᱨᱮᱸᱜᱮᱡ ᱛᱮ ᱥᱮ ᱡᱟᱦᱟᱱᱟᱜ ᱤᱭᱟᱹ ᱜᱤ ᱩᱱᱤ ᱫᱚ ᱜᱚᱡᱚᱜᱼᱟ, ᱟᱫᱚ ᱚᱱᱟ ᱫᱚ ᱥᱮᱛᱟᱜ ᱯᱟᱭᱟᱨ ᱨᱮᱫᱚ ᱡᱩᱫᱤ ᱪᱟ ᱡᱩᱫᱤ ᱵᱟᱢ ᱧᱩᱭᱟ ᱵᱟᱝ ᱩᱱᱟᱹᱜ ᱜᱤ ᱵᱷᱟᱜᱤ᱾ ᱟᱨ ᱟᱵᱩ ᱢᱟ ᱥᱮᱛᱟᱜ ᱯᱟᱭᱟᱨ ᱨᱮᱜᱮ ᱪᱟ ᱟᱨ ᱠᱷᱟᱹᱡᱟᱹᱲᱤ ᱟᱨ ᱵᱟᱠᱷᱟᱡ ᱫᱚ ᱡᱟᱦᱟᱸᱱᱟᱜ ᱜᱤ ᱪᱟ ᱵᱤᱥᱠᱩᱴ ᱥᱮ ᱫᱤᱠᱩ ᱦᱚᱸ ᱥᱚᱵᱽ ᱦᱚᱲ ᱜᱤ ᱪᱟ ᱦᱩᱸ ᱛᱟᱯᱚᱨ ᱱᱮᱛᱟᱨ ᱢᱟ ᱱᱮᱛᱟᱨ ᱢᱟ ᱥᱚᱵᱽ ᱡᱤᱱᱤᱥ ᱨᱮᱜᱮ ᱥᱟᱨ ᱦᱮᱸ ᱥᱮ ᱪᱟᱣᱞᱤ ᱨᱮᱦᱚᱸ ᱥᱮ ᱡᱟᱦᱟᱸᱱᱟᱜ ᱨᱮᱦᱚᱸ ᱡᱚᱢᱟᱜ ᱨᱮᱦᱚᱸ ᱥᱚᱵᱽᱡᱤ ᱨᱮᱦᱚᱸ ᱥᱚᱵᱽ ᱨᱤᱜᱤ ᱥᱟᱹᱨ ᱚᱱᱟ ᱦᱮᱸ ᱛᱚ ᱚᱱᱟᱛᱮ ᱦᱚᱲᱢᱚ ᱦᱩᱸ
ᱟᱵᱚ ᱫᱤᱥᱚᱢ ᱨᱮᱱᱟᱜ ᱤᱭᱟᱹ ᱟᱠᱚ ᱫᱚᱥᱟᱨ ᱫᱤᱥᱚᱢ ᱵᱟᱠᱚ ᱦᱟᱛᱟᱣ ᱫᱟ᱾
ᱦᱩᱸᱻ᱾
ᱵᱤᱵᱷᱤᱱᱱᱚ ᱟᱣᱟᱡᱽ ᱯᱷᱚᱞ ᱠᱚᱦᱚᱸ ᱫᱤᱭᱮ ᱪᱟᱣᱞᱮ ᱠᱚᱦᱚᱸ ᱵᱚᱞᱮ ᱵᱟᱠᱩ ᱵᱟᱠᱩ ᱦᱟᱛᱟᱣ ᱫᱟ᱾ ᱠᱷᱟᱱ ᱤᱱᱟᱹ ᱠᱚ ᱦᱮᱸ᱾
ᱨᱤᱡᱚᱱ ᱫᱚ ᱪᱮᱫ?
ᱨᱤᱡᱮᱱ ᱫᱚ ᱦᱚᱸᱜᱼᱚᱭ ᱠᱩ ᱚᱱᱟ ᱵᱚᱞᱮ ᱥᱟᱨ ᱡᱮᱭᱥᱮ ᱦᱚᱭᱛᱚ ᱵᱤᱵᱷᱤᱱᱱᱚ ᱟᱨᱚ᱾ ᱤᱭᱟᱹ ᱠᱮᱢᱤᱠᱮᱞ ᱠᱚ ᱥᱮ ᱠᱚ ᱧᱮᱞ ᱫᱟ ᱥᱮ ᱵᱟᱠᱚ ᱤᱭᱟᱹ‌ ᱨᱤᱡᱮᱠᱴ ᱫᱟ᱾
ᱦᱩᱸ᱾
ᱛᱚ ᱚᱱᱟᱛᱮ ᱟᱵᱚ ᱦᱚᱲᱢᱚ ᱡᱩᱫᱤ ᱢᱚᱸᱡᱽ ᱫᱚᱦᱚ ᱡᱩᱫᱤ ᱥᱟᱼᱥᱟᱱᱟᱭᱮᱫ ᱵᱚᱱᱟ ᱛᱚ ᱚᱱᱟ ᱡᱮᱢᱚᱱ ᱡᱟᱦᱟ ᱟᱢᱮᱢ ᱞᱟᱹᱭ ᱠᱮᱫ᱾ ᱡᱮ ᱢᱟᱱᱮ ᱵᱮᱭᱟᱢ ᱠᱩ ᱭᱳᱜᱟ ᱠᱩ ᱥᱮ ᱠᱷᱮᱞᱟ ᱫᱷᱩᱞᱟ ᱠᱩ ᱚᱱᱟ ᱠᱚᱫᱚ ᱡᱩᱨᱩᱨᱤ ᱠᱟᱱ ᱜᱮᱭᱟ ᱚᱱᱟ ᱥᱟᱶ ᱥᱟᱶ ᱛᱮ ᱡᱚᱢ ᱨᱮᱦᱚᱸ ᱾
ᱦᱮᱸ ᱟᱵᱚ ᱦᱚᱲ ᱦᱟᱱᱟ ᱱᱤᱭᱟᱹ ᱠᱚ ᱵᱟᱵᱩ ᱤᱭᱟᱹ ᱟᱠᱩ ᱵᱟᱠᱩ ᱯᱟᱹᱛᱭᱟᱹᱜᱼᱟ ᱟᱨᱠᱤ ᱥᱚᱨᱤᱨ‌ ᱵᱚᱞᱮ ᱦᱚᱲᱢᱚ ᱠᱚ ᱾ ᱦᱮᱸ ᱤᱧ ᱠᱟᱹᱢᱤ ᱞᱮᱠᱷᱟᱡ ᱜᱮ ᱴᱷᱤᱠ ᱛᱟᱦᱮᱱᱟᱭ ᱚᱱᱠᱟ ᱵᱚᱞᱮ ᱟᱹᱣᱦᱟᱹ ᱜᱤ ᱚᱱᱠᱟ ᱠᱚ ᱢᱮᱱᱟ᱾ ᱟᱨ ᱵᱟᱴ ᱱᱤᱭᱟᱹ ᱠᱚᱫᱚ ᱡᱟᱹᱲᱩᱨᱤ ᱠᱟᱱ ᱜᱮᱭᱟ᱾
ᱦᱮᱸ ᱟᱨ ᱥᱚᱵᱽ ᱠᱚ ᱠᱷᱚᱛᱤᱜᱼᱟ ᱦᱟᱺᱰᱤ ᱯᱟᱹᱣᱨᱟᱹ ᱚᱱᱟ ᱠᱚ ᱢᱟ ᱦᱚᱲ ᱢᱟ ᱡᱟᱹᱥᱛᱤ ᱜᱤ ᱧᱩ ᱠᱟᱛᱮᱜ ᱧᱩ ᱵᱷᱤᱸᱫᱟᱹᱲ ᱠᱚᱜᱼᱟ ᱟᱫᱚ ᱵᱟᱭ ᱫᱤᱥᱟᱹᱭ ᱚᱠᱟ ᱨᱮ ᱢᱮᱱᱟᱭ ᱚᱠᱟ ᱨᱮ ᱵᱟᱝ ᱩᱱᱤ ᱢᱚᱱᱮᱭᱟ ᱡᱮ ᱢᱚᱸᱡᱽ ᱡᱟᱭᱜᱟ ᱨᱮᱜᱤᱧ ᱜᱤᱛᱤᱡ ᱠᱟᱱᱟ᱾ ᱥᱮ ᱨᱳᱰ ᱫᱷᱟᱨᱮ ᱨᱮ ᱥᱮ ᱚᱠᱟ ᱨᱮ ᱥᱮ ᱵᱟ ᱛᱩᱞ ᱟᱹᱜᱩᱭᱮ ᱠᱟᱱᱟ ᱠᱩ, ᱛᱚ ᱱᱤᱭᱟᱹ ᱠᱚᱫᱚ ᱥᱚᱨᱤᱨ ᱯᱚᱠᱠᱷᱮ ᱫᱚ ᱤᱭᱟᱹ ᱜᱮᱭᱟ᱾ ᱠᱤᱱᱛᱩ ᱱᱮᱛᱟᱨ ᱧᱮᱞᱟᱢ ᱢᱟᱱᱮ ᱮᱢᱚᱱ ᱦᱮᱡ ᱟᱠᱟᱱᱟ ᱫᱤᱱ ᱚᱱᱮ ᱡᱮ ᱜᱩᱴᱠᱟᱹ ᱧᱮᱞ ᱟᱠᱚ ᱡᱮ ᱚᱱᱟ ᱨᱮ ᱯᱤᱠᱪᱟᱨ ᱚᱞ ᱢᱮᱱᱟᱜᱼᱟ ᱡᱮ ᱚᱱᱟ ᱫᱚ ᱠᱮᱱᱥᱟᱨ ᱥᱮ ᱚᱱᱟ ᱤᱭᱟᱹ ᱾ ᱱᱤᱭᱟᱹ ᱵᱤᱢᱟᱨᱤ ᱦᱩᱭᱩᱜᱼᱟ ᱪᱷᱚᱵᱤ ᱦᱚᱸ ᱢᱮᱱᱟᱜ ᱠᱟᱫᱟ ᱡᱮ ᱱᱚᱝᱠᱟ ᱵᱤᱢᱟᱨᱤ ᱦᱩᱭᱩᱜᱼᱟ᱾ ᱟᱫᱚ ᱯᱷᱤᱨ ᱵᱷᱤ ᱚᱱᱟ ᱵᱟᱝ ᱠᱚ ᱤᱭᱟᱹᱭᱟ ᱩᱱᱟᱹᱜ ᱵᱟᱝ ᱠᱚ ᱢᱟᱱᱟᱣ ᱵᱟᱛᱚᱣᱟ ᱯᱷᱤᱨᱵᱷᱤ ᱧᱩᱭᱮᱫ ᱜᱮᱭᱟ ᱠᱚ ᱥᱮ ᱤᱭᱟᱹᱭᱮᱫ ᱜᱮᱭᱟ ᱠᱚ ᱡᱚᱢ ᱮᱫ ᱜᱮᱭᱟ ᱠᱚ ᱡᱩᱫᱤ ᱰᱟᱠᱛᱟᱨ ᱢᱟ ᱵᱟᱲᱟᱭ ᱰᱟᱠᱛᱟᱨ ᱴᱷᱮᱱ ᱢᱟ ᱟᱨᱚ ᱵᱷᱟᱜᱤ ᱵᱮᱥᱤ ᱱᱚᱞᱮᱡᱽ ᱢᱮᱱᱟᱜᱼᱟ ᱩᱱᱤ ᱥᱚᱛᱮ ᱦᱚᱸ ᱩᱱᱤ ᱩᱱᱤ ᱚᱱᱟ ᱜᱮ ᱰᱟᱠᱛᱟᱨ ᱜᱮ ᱧᱩᱭᱟ ᱠᱚ ᱜᱩᱴᱠᱟᱹ ᱠᱚ ᱠᱚ ᱡᱚᱢᱟ ᱦᱮᱸᱥᱮ ᱛᱚ ᱟᱢᱟᱜ ᱪᱮᱫ ᱵᱤᱪᱟᱹᱨ ᱱᱤᱭᱟᱹ ᱵᱟᱨᱮ ᱨᱮ
ᱦᱩᱸ ᱟᱨᱚ ᱪᱮᱫ ᱮᱠᱡᱟᱢᱯᱚᱞ ᱠᱚᱢᱟ ᱡᱟᱦᱟᱸᱭ ᱮᱢ ᱢᱟᱱᱟᱭᱟ ᱱᱚᱝᱠᱟ ᱟᱞᱚᱢ ᱧᱩᱸᱭᱟ ᱟᱫᱚᱭ ᱢᱮᱛᱟ ᱢᱟ ᱦᱟᱹᱱᱤ ᱦᱚᱝᱠᱟ ᱵᱟᱭ ᱧᱩᱸᱭᱮᱫ ᱛᱟᱦᱮᱫ ᱪᱤᱠᱟᱹᱛᱮ ᱠᱮᱱᱥᱟᱨ ‌ᱦᱩᱭ ᱮᱱ ᱛᱟᱭᱟ ᱦᱳᱭ ᱚᱱᱠᱟ ᱠᱚ ᱪᱮᱠᱟ ᱛᱮᱭ ᱜᱚᱡ ᱮᱱᱟ ᱩᱱᱤ ᱫᱚ ᱚᱱᱮ ᱚᱱᱠᱟ ᱠᱚ ᱞᱟᱹᱭ ᱟᱢᱟ ᱟᱢ ᱜᱮ
ᱚᱱᱟᱚᱛ ᱡᱩᱱ ᱵᱤᱠ ᱾
ᱟᱱᱰᱠᱟᱹᱛ ᱾ ᱵᱩᱢᱯᱟᱱ ᱫᱚ ᱠᱮᱱᱥᱟᱨ ᱨᱮᱱᱟᱜ ᱠᱟᱨᱚᱱ ᱱᱤᱭᱟᱹ ᱫᱚ ᱪᱠᱟᱢ ᱵᱟᱝ ᱠᱟᱱᱟ ᱱᱤᱭᱟᱹ ᱫᱚ ᱪᱠᱟᱢ ᱵᱩᱡᱟᱹᱣ ᱟᱠᱚᱣᱟ ᱡᱮᱛ ᱦᱚᱲ ᱾
ᱦᱩᱸ
ᱟᱵᱚ ᱦᱚᱲ ᱦᱚᱲ ᱧᱩ ᱦᱚᱸ ᱠᱚᱢ ᱧᱩ ᱫᱚ ᱵᱟᱵᱚ ᱵᱟᱰᱟᱭᱟ ᱾ ᱩᱱᱰᱠᱟ ᱡᱠᱷᱟᱱ ᱫᱚ ᱧᱩ ᱜᱤᱛᱤᱡ ᱠᱚ ᱾ ᱚᱠᱟᱨ ᱠᱦᱟᱡᱟᱲᱮ ᱥᱮ ᱪᱤᱠᱟ ᱠᱟᱭᱨᱟ ᱠᱚ ᱢᱟ ᱤᱭᱟᱹ ᱜᱮ ᱵᱟᱹᱱᱩᱜ ᱠᱟᱫᱟ ᱾ ᱞᱤᱢᱤᱴ ᱨᱮᱜᱮ ᱵᱟᱹᱱᱩᱜ ᱠᱟᱫᱟ ᱾
ᱟᱨ ᱟᱵᱚ ᱦᱚᱲ ᱟᱵᱚ ᱱᱤᱭᱟᱹᱜᱮ ᱛᱷᱚᱲᱟ ᱫᱷᱮᱭᱟᱱᱟᱜ ᱦᱩᱭᱩᱜᱭ ᱛᱟᱵᱩᱱᱟ ᱟᱵᱚ ᱾ ᱥᱟᱱᱛᱟᱲ ᱢᱟᱱᱮ ᱡᱩᱫᱤ ᱠᱚ ᱫᱷᱮᱭᱟᱱᱟ ᱛᱚ ᱟᱨᱚ ᱵᱷᱟᱹᱜᱤ ᱡᱮ ᱾ ᱛᱮᱞᱟᱢ ᱠᱟᱹᱴᱤᱡ ᱠᱟᱹᱴᱤᱡ ᱟᱵᱚ ᱟᱵᱚ ᱟᱵᱚ ᱤᱭᱟᱹ ᱨᱮᱜᱮ ᱥᱟᱱᱛᱟᱲ ᱥᱚᱢᱟᱡᱽ ᱨᱮᱜᱤ ᱾ ᱠᱟᱹᱴᱤᱡ ᱠᱷᱚᱱ ᱠᱚ ᱢᱮᱥᱟᱭᱟ ᱠᱟᱹᱴᱤᱡ ᱠᱷᱚᱱ ᱠᱚ ᱧᱩᱭᱟᱠᱚ ᱦᱮᱸ ᱱᱤ ᱾ ᱩᱱᱠᱩ ᱡᱩᱫᱤ ᱠᱚ ᱠᱟᱹᱴᱤᱡ ᱠᱚ ᱫᱷᱮᱭᱟᱱᱟᱜᱼᱟ ᱟᱵᱚᱨᱮᱱ ᱥᱟᱱᱛᱟᱞ ᱥᱚᱢᱟᱡᱽ ᱨᱮᱱ ᱦᱚᱲ ᱾ ᱛᱚ ᱛᱟᱦᱚᱞᱮ ᱠᱤ ᱛᱟᱦᱞᱮ ᱠᱷᱟᱱᱡ ᱪᱮᱫ ᱠᱦᱚᱱ ᱮ ᱜᱚᱟ ᱵᱟᱵᱟ ᱜᱟᱨᱡᱮᱱ ᱡᱟᱦᱟᱸᱭ ᱜᱮᱤ ᱩᱱᱠᱩ ᱡᱩᱫᱤ ᱠᱩ ᱫᱷᱮᱭᱟᱱ ᱟᱠᱚᱣᱟ ᱜᱤᱫᱽᱨᱟᱹ ᱛᱟᱦᱚᱞᱮ ᱢᱤᱫᱴᱮᱱ ᱾ ᱫᱚᱢᱮ ᱵᱷᱟᱹᱜᱤ ᱨᱟᱥ ᱢᱟᱱᱮ ᱵᱷᱟᱜᱤ ᱨᱟᱥᱛᱟ ᱨᱮᱠᱚ ᱛᱟᱦᱮᱱᱟᱠᱚ ᱾
ᱟᱵᱩ ᱡᱟᱸᱦ ᱵᱚ ᱾ ᱞᱟᱹᱴᱩᱜ ᱠᱟᱱᱟ ᱚᱱᱟ ᱚᱱᱡᱟᱭᱤ ᱯᱚᱨᱤᱵᱮᱥᱯᱚᱨ ᱟᱭᱢᱟ ᱾ ᱤᱯᱷᱮᱠᱴ ᱮ ᱧᱟᱢ ᱮᱫᱟ ᱥᱮ ᱵᱟᱝ ᱟᱫᱚ ᱟᱵᱚ ᱧᱮᱞ-ᱟ ᱾ ᱫᱩ ᱚᱱᱟ ᱠᱚᱨᱮ ᱤᱭᱟᱹ ᱚᱱᱠᱟ ᱡᱮ ᱵᱟᱵᱟᱭ ᱧᱩᱭᱮᱫᱟ ᱵᱟ ᱡᱚᱛᱚ ᱦᱚᱲ ᱠᱚ ᱧᱩᱭᱮᱫᱟ ᱾ ᱟᱫᱚ ᱩᱱᱠᱩᱣᱟᱜ ᱚᱱᱠᱟᱱ ᱤᱭᱟᱹ ᱾ ᱤᱭᱟᱹᱭ ᱫᱟᱠᱚ ᱜᱤᱫᱽᱨᱟᱹ ᱠᱚ ᱚᱱᱟ ᱠᱚ ᱡᱚᱢ ᱧᱩᱭᱮᱫᱟ ᱧᱮᱞ ᱵᱟᱠᱚ ᱤᱭᱟᱹᱭᱮᱫᱟ ᱾
ᱦᱮᱸ ᱾
ᱯᱚᱨᱤᱵᱮᱥ ᱨᱮᱱᱟᱜ ᱦᱚᱸ ᱟᱭᱢᱟ ᱤᱭᱟᱹ ᱢᱮᱱᱟᱜᱼᱟ ᱾ ᱵᱷᱩᱢᱤᱠᱟ ᱢᱮᱱᱟᱜ ᱟᱠᱟᱫᱟ ᱱᱤᱭᱟᱹ ᱱᱤᱭᱟᱹ ᱠᱚ ᱯᱟᱞᱴᱟᱣ ᱦᱩᱭᱩᱜ ᱛᱟᱵᱚᱱᱟ ᱾
ᱦᱩᱸ ᱛᱯᱚᱨ ᱾ ᱱᱟᱭᱤᱴ ᱯᱨᱳᱜᱨᱟᱢ ᱠᱚᱦᱚᱸ ᱦᱩᱭᱩᱜ ᱠᱟᱱᱟ ᱚᱱᱟ ᱨᱮ ᱡᱩᱫᱤ ᱠᱚ ᱥᱮᱬᱟ ᱟᱠᱚᱣᱟ ᱡᱟᱦᱟᱱᱟᱜ ᱠᱩ ᱦᱮᱸᱥᱮ ᱾
ᱦᱩᱸ᱾
ᱜᱚᱴᱟ ᱧᱤᱫᱟᱹ ᱱᱟᱭᱤᱴ ᱯᱨᱳᱜᱨᱟᱢ ᱦᱩᱭᱩᱜ ᱠᱟᱱᱟ ᱚᱸᱰᱮ ᱠᱚ ᱯᱩᱨᱟᱹ ᱠᱚ ᱧᱩᱭ ᱫᱟᱠᱚ ᱯᱩᱨᱟᱹ ᱢᱟᱱᱮ ᱾ ᱠᱩᱲ ᱦᱟᱹᱱᱤ ᱠᱩᱲ ᱦᱟᱹᱱᱤ ᱠᱚᱲᱟ ᱦᱟᱹᱱᱤ ᱠᱚᱲᱟ ᱥᱛᱟ ᱫᱚ ᱾ ᱡᱟᱦᱟᱸᱜᱮ ᱱᱤᱭᱟᱹ ᱠᱚᱫᱚ ᱢᱤᱫᱴᱮᱱ ᱵᱟᱹᱜᱤ ᱵᱟᱹᱲᱤᱡ ᱤᱭᱟᱹ ᱥᱮ ᱟᱞᱩ ᱡᱟᱛᱮ ᱟᱞᱩ ᱪᱟᱞᱟᱜ ᱢᱟ ᱾
ᱦᱩᱸ ᱦᱩᱸ
ᱦᱮ‌ᱸ ᱥᱮ ᱯᱨᱳᱜᱨᱟᱢ ᱦᱩᱭᱩᱜ ᱠᱟᱱᱟ ᱵᱷᱟᱹᱜᱤ ᱴᱮᱱ ᱡᱟᱣᱨᱟᱜ ᱠᱟᱱᱟ ᱠᱚ ᱟᱵᱚ ᱦᱚᱲ ᱾ ᱢᱤᱫ ᱡᱟᱭᱜᱟ ᱨᱮ ᱠᱤᱱᱛᱩ ᱚᱱᱟ ᱦᱩᱸ ᱼᱼ
ᱱᱤᱛᱟᱨ ᱱᱤᱭᱟᱹ ᱠᱚ ᱯᱨᱳᱜᱨᱮᱢ ᱨᱮᱱᱟᱜ ᱵᱤᱥᱚᱭ ᱠᱚᱦᱚᱸ ᱧᱮᱞᱚᱜ ᱠᱟᱱᱟ ᱱᱤᱛᱚᱜ ᱠᱚ ᱾
ᱦᱩᱸ ᱾
ᱟᱜ ᱟᱥᱚᱞ ᱤᱱᱟᱹᱜ ᱫᱚ ᱠᱟᱹᱢᱤᱜ ᱜᱮ ᱵᱟᱝ ᱦᱩᱭᱩᱜ ᱠᱟᱱᱟ ᱾
ᱦᱩᱸ ᱾
ᱫᱚᱥᱚᱱ ᱠᱟᱹᱢᱤ ᱥᱮᱫ ᱠᱚ ᱪᱟᱞᱟᱜ ᱤᱥ ᱠᱩᱨᱩᱢᱩᱴᱩ ᱮᱫᱟ ᱱᱤᱭᱟᱹ ᱠᱚ ᱯᱨᱳᱜᱨᱟᱢ ᱨᱮᱦᱚᱸ ᱾
ᱦᱩᱸ ᱾ ᱟᱪᱪᱷᱟ ᱠᱟᱹᱴᱤᱡ ᱚᱱᱟ ᱤᱭᱟᱹ ᱵᱟᱨᱮ ᱨᱮ ᱞᱟᱹᱭ ᱢᱮ ᱡᱩᱫᱤ ᱠᱤᱱᱼᱼ ᱢᱤᱫᱴᱮᱱ ᱰᱤᱜᱽᱨᱤ ᱛᱟᱦᱮᱸ ᱞᱮᱱ ᱠᱷᱟᱱ ᱢᱤᱫᱴᱮᱱ ᱠᱟᱹᱢᱤ ᱧᱟᱢᱚᱜᱼᱟ ᱥᱮ ᱾
ᱦᱮᱸ ᱾
ᱛᱚ ᱥᱮ ᱨᱚᱠᱚᱢ ᱜᱮ ᱟᱢ ᱡᱩᱚᱫᱤ ᱱᱤᱭᱟᱹ ᱰᱤᱜᱽᱨᱤ ᱚᱞᱚᱜ ᱯᱟᱲᱦᱟᱣ ᱥᱟᱶ ᱥᱟᱶ ᱛᱮ ᱡᱩᱫᱤ ᱟᱢ ᱴᱷᱮᱡ ᱡᱩᱫᱤ ᱥᱠᱤᱞᱥ ᱛᱟᱦᱮᱱᱟᱼᱼ ᱱᱟᱱᱟ ᱨᱚᱠᱚᱢ ᱥᱠᱤᱞᱥ ᱡᱮᱢᱚᱱ, ᱡᱮᱢᱚᱱ ᱠᱚᱢᱯᱩᱭᱩᱴᱟᱨ ᱦᱚᱸ ᱡᱟᱦᱟᱸᱭ ᱥᱮᱬᱟᱭ ᱮᱫᱟᱭ ᱱᱤᱭᱟ ᱢᱤᱫᱴᱤᱜ ᱼᱼ ᱥᱠᱞᱤᱥ ᱠᱟᱱᱟ ᱥᱮ ᱾ ᱛᱚ ᱚᱱᱠᱟ ᱥᱠᱤᱞ ᱡᱩᱫᱤ ᱛᱟᱦᱮᱱᱟ ᱛᱚ ᱤᱱᱠᱟᱨ ᱤᱱᱠᱟᱢ ᱨᱮᱭᱟᱜᱼᱼ ᱢᱟᱱᱮ ᱛᱤᱱᱟᱹᱜ ᱥᱩᱵᱤᱫᱷᱟ ᱢᱮᱱᱟᱜᱼᱟ ᱾
ᱱᱤᱭᱟᱹ ᱦᱩᱸ ᱦᱮᱸ ᱾ ᱵᱚᱨᱛᱚᱢᱟᱱ ᱚᱵᱚᱥᱛᱷᱟ ᱨᱮᱢᱟ ᱡᱟᱦᱟᱸ ᱛᱤᱱᱟᱹᱜ ᱯᱤᱭᱮᱪ ᱰᱤ ᱡᱟᱦᱟᱸᱭ ᱠᱚᱨᱟᱣ ᱫᱩᱲᱩᱵ ᱠᱟᱱᱟᱭᱼᱼ ᱩᱱᱤᱭᱟᱜ ᱪᱟᱹᱠᱨᱤ ᱫᱚ ᱵᱟᱭ ᱧᱟᱢ ᱮᱫᱟ ᱾ ᱟᱫᱚ ᱱᱤᱭᱟᱹ ᱠᱚᱼᱼ ᱱᱤᱭᱚᱢ ᱢᱩᱦᱩᱨᱛᱚ ᱨᱮᱫᱚ ᱱᱤᱭᱟᱹ ᱵᱚᱨᱛᱚᱢᱟᱱ ᱟᱵᱚᱣᱟᱜ ᱡᱮ, ᱱᱤᱛ ᱪᱟᱞᱟᱜ ᱠᱟᱱᱟ ᱥᱳᱥᱟᱞ ᱢᱤᱰᱤᱭᱟ ᱤᱭᱟᱹ ᱾ ᱢᱟᱱᱮ ᱮᱭᱟᱭ ᱮ ᱵᱟ ᱡᱚᱭᱮᱱ ᱫᱟᱨᱮᱭᱟᱜᱼᱟᱢ ᱾ ᱴᱮᱠᱱᱳᱞᱚᱡᱤ ᱫᱟ ᱱᱤᱭᱟᱹ ᱠᱚ ᱡᱮ ᱤᱥᱠᱤᱞᱼᱼ ᱮᱢ ᱤᱭᱟᱹ ᱞᱮᱠᱷᱟᱡ ᱛᱟᱦᱞᱮ ᱱᱟᱣ ᱚᱱᱟᱭ ᱟᱡᱼᱼ ᱵᱟᱝ ᱦᱩᱭ ᱟᱠᱟᱱᱟ ᱪᱷᱚᱴᱳ ᱠᱷᱟᱴᱳ ᱟᱢ ᱤᱭᱟᱹ ᱰᱮᱱᱟᱣ ᱢᱮ ᱤᱰᱴᱤᱝ ᱫᱟᱲᱮᱭᱟᱜᱼᱟ, ᱦᱟᱱᱟ ᱱᱟᱣᱟ ᱠᱟᱹᱴᱤᱡᱼᱼ ᱠᱷᱚᱱᱠᱚᱢ ᱪᱤᱫᱨ ᱠᱟᱹ ᱠᱩᱱᱟ ᱱᱤᱛ ᱫᱚ ᱱᱤᱭᱟᱹ ᱚᱱᱟ ᱠᱚᱜᱮ ᱵᱷᱚᱵᱤᱥᱚᱛ ᱨᱮ ᱡᱚᱛᱚᱠᱷᱚᱡ ᱵᱷᱟᱜᱤ ᱜᱮᱭᱟ ᱾
ᱦᱩᱸ ᱾ ᱥᱠᱤᱞ ᱮᱠᱫᱚᱢ ᱫᱚᱢᱮ ᱡᱚᱨᱩᱨᱤ ᱠᱟᱱᱟ, ᱛᱮᱦᱤᱧ ᱡᱮ ᱩᱱᱠᱩ ᱡᱟᱦᱟᱸᱭ ᱜᱮ ᱵᱷᱤᱰᱤᱭᱳ ᱮᱰᱤᱴᱼᱼ ᱝ ᱫᱟᱭ ᱥᱠᱤᱞᱥ ᱢᱮᱱᱟᱜᱼᱟ ᱥᱮ ᱯᱷᱚᱴᱳ ᱮᱰᱤᱴᱤᱝ ᱫᱟᱭ ᱥᱠᱤᱞᱥ ᱢᱮᱱᱟᱜᱼᱟ ᱾ ᱥᱮ ᱩᱱᱤ ᱯᱷᱳᱴᱳ ᱛᱩᱞᱟᱹᱣ ᱨᱮᱭᱟᱜ ᱯᱷᱳᱴᱳ ᱠᱷᱤᱪᱟᱹᱣ ᱨᱮᱭᱟᱜ ᱛᱟᱹᱨᱤᱠᱟ ᱫᱚᱥᱨᱟ ᱜᱮᱛᱟᱭᱟ ᱥᱠᱤᱞᱥ ᱠᱟᱱᱟ ᱢᱤᱫᱴᱮᱱ ᱾ ᱛᱚ ᱚᱱᱠᱟ ᱟᱨᱚ ᱫᱚᱢᱮ ᱢᱮᱱᱟᱜᱼᱟ ᱮᱥᱼᱼ ᱥᱠᱤᱞ ᱚᱱᱟ ᱠᱚ ᱤᱥᱠᱤᱞᱥ ᱛᱟᱦᱮᱸ ᱫᱚᱢᱮ ᱡᱚᱨᱩᱨᱤ ᱠᱟᱱᱟ ᱱᱮᱛᱟᱨ ᱾ ᱦᱩᱸ ᱾
ᱡᱚᱛᱚ ᱤᱭᱟᱹ ᱨᱮᱜᱮ ᱟᱫᱚᱼᱼ ᱟᱵᱚ ᱫᱚ ᱪᱤᱠᱟ ᱟᱵᱚ ᱫᱚ ᱵᱚᱞᱮ ᱵᱟᱨ ᱫᱤᱱᱤᱧ ᱤᱭᱟᱹ ᱠᱮᱫᱟ ᱢᱚᱸᱡᱽ ᱵᱟᱹᱧ ᱟᱹᱭᱠᱟᱹᱣ ᱮᱫᱟ ᱱᱤᱭᱟᱹ ᱫᱷᱟᱣᱼᱼ ᱞᱟᱦᱟᱜᱤᱢ ᱢᱮᱱᱟ ᱱᱤᱭᱟᱹ ᱫᱚ ᱯᱷᱤᱴ ᱯᱷᱤᱪᱟᱨ ᱵᱟᱹᱱᱩᱜ ᱟᱠᱟᱫᱟ ᱦᱟᱹᱴ ᱵᱟᱝ ᱵᱟᱹᱧ ᱠᱚᱨᱟᱣᱟ ᱾ ᱠᱟᱜ ᱚᱱᱟᱛᱮ ᱠᱚ ᱠᱟᱹᱡᱤ ᱠᱱᱳ ᱠᱟᱹᱢᱤ ᱦᱚᱸ ᱠᱚᱱᱥᱤᱥᱴᱮᱱᱥᱤ ᱵᱟᱵᱚ ᱫᱚᱦᱚᱭᱟ ᱾ ᱟᱨᱚ ᱚᱱᱠᱟ ᱟᱲᱟᱜ ᱜᱤᱰᱤ ᱠᱟᱜᱼᱟ, ᱡᱚᱛᱚ ᱦᱟᱱᱟ ᱦᱟᱱᱟ ᱱᱤ ᱫᱚᱧ ᱡᱚᱛᱚᱼᱼ ᱫᱟ ᱱᱤᱭᱟᱹ ᱡᱚᱴᱮᱫᱟ ᱦᱟᱱᱟ ᱢᱤᱫ ᱫᱟᱣ ᱤᱧ ᱡᱚᱴᱮᱛᱟ ᱤᱱᱠᱟᱹ ᱚᱠᱟᱴᱟᱜ ᱵᱚᱞᱮ ᱵᱟᱵᱚ ᱠᱚᱱᱴᱤᱱᱤᱭᱩᱭ ᱮᱫᱟ ᱾
ᱦᱩᱸ ᱵᱟᱠᱷᱟᱡ ᱥᱠᱤᱞᱥ ᱮᱢᱚᱱ ᱡᱤᱱᱤᱥ ᱠᱟᱱᱟ ᱢᱤᱫᱼᱼ ᱦᱤᱡᱩᱜ ᱠᱟᱱ ᱫᱤᱱ ᱨᱮ ᱮᱵᱟᱨᱮ ᱠᱟᱹᱢᱤ ᱢᱟ ᱡᱟᱹᱞᱫᱤ ᱵᱟᱝᱠᱚ ᱧᱟᱢ ᱧᱟᱢᱚᱜ ᱠᱟᱱᱟ ᱾ ᱚᱱᱟ ᱥᱮ ᱠᱟᱹᱢᱤ ᱠᱚᱦᱚ, ᱮᱵᱟᱨᱮ ᱥᱠᱤᱞ ᱡᱩᱫᱤ ᱛᱟᱦᱮᱱᱟ ᱛᱚ ᱟᱢ ᱱᱤᱡᱮ ᱛᱮᱦᱚ ᱚᱱᱮᱠ ᱠᱤᱪᱷᱩᱢᱼᱼ ᱠᱚᱨᱟᱣ ᱫᱟᱲᱮᱭᱟᱜᱼᱟ ᱾
ᱵᱚᱨᱛᱚᱢᱟᱱ ᱡᱩᱜᱽ ᱨᱮᱫᱚ ᱪᱟᱹᱠᱨᱤ ᱟᱥᱟᱭ ᱫᱚ ᱮᱠᱫᱚᱢ ᱛᱟᱦᱮᱸ ᱜᱮ ᱵᱟᱝ ᱜᱟᱱᱚᱜᱼᱟ ᱾ ᱟᱫᱚ ᱱᱤᱭᱟᱹ ᱠᱚ ᱤᱥᱤᱞᱥ ᱚᱱᱟ ᱠᱩᱨᱩᱢᱩᱴᱩᱭ ᱢᱮ ᱟᱨ ᱡᱟᱦᱟᱸᱮ ᱞᱮᱠᱟ ᱢᱤᱫᱴᱮᱱᱼᱼ ᱚᱭ ᱟᱥᱛᱮ ᱟᱥᱛᱮ ᱞᱟᱹᱴᱩᱜ ᱛᱟᱢᱟ ᱡᱮᱠᱳᱱᱳ ᱤᱭᱟᱹᱜᱮ, ᱯᱚᱛᱷᱚᱢ ᱡᱚᱠᱷᱚᱱ ᱮᱢ ᱤᱭᱟᱹᱭᱟᱹ, ᱠᱟᱹᱴᱤᱡ ᱠᱟᱹᱢᱤ ᱠᱚᱢ ᱧᱟᱢᱮᱫᱟ ᱞᱟᱹᱴᱩ ᱞᱟᱹᱴᱩ ᱚᱱᱟ ᱠᱷᱚᱡ ᱞᱟᱹᱴᱩ ᱵᱟᱢ ᱧᱟᱢᱟ ᱟᱥᱛᱮ ᱟᱥᱛᱮ ᱡᱩᱫᱤ ᱟᱢ ᱛᱮᱦᱚ ᱡᱮᱢᱚᱱ ᱰᱮᱵᱷᱞᱯᱢᱮᱱᱴ ᱫᱟᱲᱭᱟᱜ ᱟᱢᱟᱜ ᱤᱥᱠᱤᱞ ᱨᱮ ᱾
ᱦᱮᱸ ᱾
ᱦᱳᱭ ᱦᱳᱭ ᱾ ᱛᱚ ᱱᱮᱛᱟᱨ ᱱᱮᱛᱟᱨ ᱵᱚᱱ ᱱᱮᱛᱟᱨ ᱡᱩᱫᱤ ᱵᱚᱱ ᱧᱮᱞᱟ ᱚᱱᱮᱠ ᱡᱟᱭ ᱜᱟᱨᱮ ᱫᱟᱨᱤ ᱠᱩᱠᱩ ᱢᱟᱜ ᱫᱟᱠᱩ ᱢᱟᱱᱮ ᱡᱟᱦᱟᱸ ᱠᱚᱨᱮ ᱵᱤᱨ ᱜᱟᱡᱟᱲ ᱚᱱᱟ ᱠᱚᱠᱚ ᱥᱟᱯᱷᱟ ᱤᱫᱤᱭᱮᱫᱟᱠᱩ ᱞᱟᱹᱴᱩ ᱞᱟᱹᱴᱩ ᱦᱚᱲ ᱠᱚ ᱮᱢᱟ ᱠᱚ ᱠᱟᱱᱟ ᱠᱚ ᱾ ᱛᱚ ᱚᱱᱟ ᱠᱚ ᱦᱚᱜᱼᱚᱭ ᱡᱮ ᱵᱤᱨ ᱜᱟᱡᱟᱲ ᱡᱮ ᱤᱭᱟᱹᱭ ᱫᱟᱠᱚ ᱥᱟᱯ ᱯᱟ ᱤᱫᱤᱭ ᱫᱟᱠᱚ ᱛᱚ ᱱᱤᱭᱟᱹ ᱱᱤᱭᱟᱹ ᱨᱮ ᱢᱳᱥᱚᱢ ᱨᱮ ᱪᱮᱫ ᱤᱯᱷᱮᱠᱴ ᱯᱟᱲᱟᱜ, ᱱᱤᱭᱟᱹ ᱟᱵᱩ ᱫᱩᱱᱤᱭᱟᱹ ᱨᱮ ᱪᱮᱫ ᱤᱯᱷᱮᱠᱴ ᱯᱟᱲᱟᱜᱼᱟ ᱟᱢᱟᱜ ᱛᱚ ᱟᱢᱟᱜ ᱦᱩᱫᱤᱥ ᱛᱮ?
ᱦᱳᱭᱳᱜ ᱜᱮ ᱾ ᱟᱭᱢᱟ ᱫᱤᱠ ᱠᱷᱚᱡ ᱜᱮ ᱤᱯᱷᱮᱠᱴ ᱡᱮᱢᱚᱱ ᱴᱤᱢᱯᱮᱨᱮᱪᱟᱨ ᱨᱮ ᱢᱤᱫᱴᱟᱱ ᱤᱯᱷᱮᱠᱴ ᱮᱢᱟ,
ᱦᱩᱸ ᱾
ᱛᱟᱨᱯᱚᱨᱮ ᱟᱢᱟᱜ ᱢᱤᱫᱴᱮᱱ ᱳᱭᱮᱫᱟᱨ ᱨᱮᱦᱚᱸ ᱫᱟᱜ ᱦᱩᱭᱩᱜᱼᱟ ᱥᱮ ᱵᱟᱝ ᱦᱳᱭᱳᱜᱼᱟ! ᱫᱤᱭᱟᱹ ᱠᱚ ᱪᱮᱬᱮ ᱠᱚ ᱵᱤᱵᱷᱤᱱᱱᱚ ᱡᱤᱵᱽ ᱵᱳᱭᱪᱤᱛᱨᱚ ᱠᱚ ᱱᱚᱥᱴᱚᱜ ᱛᱟᱵᱚᱱᱟ ᱾ ᱦᱮᱸ ᱦᱟᱝᱠᱩ ᱟᱭᱢᱟ ᱚᱝᱠᱟ ᱡᱟᱦᱟᱱ ᱠᱚ ᱡᱮ ᱚᱱᱟ ᱡᱟᱭᱜᱟ ᱨᱮᱠᱚ ᱛᱟᱦᱮᱱᱟ ᱟᱨ ᱫᱚᱥᱟᱨ ᱨᱮᱱ ᱫᱚ ᱵᱟᱹᱱᱩᱜ ᱠᱚᱣᱟ, ᱟᱫᱚ ᱚᱸᱰᱮ ᱤᱭᱟᱹᱭᱱᱟ ᱢᱟᱱᱮ ᱳᱭ ᱩᱝᱠᱩ ᱩᱝᱠᱩ ᱫᱚᱠᱚ ᱪᱟᱵᱟᱭᱮᱱᱟ, ᱩᱝᱠᱩ ᱯᱨᱚᱡᱟᱛᱤ ᱫᱚ ᱾
ᱦᱮᱸ ᱾
ᱦᱳᱭ ᱚᱝᱠᱚ ᱚᱝᱠᱟ ᱟᱭᱢᱟ ᱯᱤᱨᱤ ᱤᱭᱟᱹ ᱢᱮᱱᱟᱜ ᱠᱚᱣᱟ ᱯᱨᱚᱡᱟᱹᱛᱤ ᱢᱮᱱᱟᱜ ᱠᱚᱣᱟ ᱡᱟᱦᱟᱸᱭ ᱫᱚ ᱚᱝᱠᱟ ᱠᱚ ᱤᱫᱤᱭᱮᱫ ᱠᱟᱱᱟ ᱾ ᱟᱪᱪᱷᱟ ᱟᱫᱚ ᱦᱮᱸ, ᱟᱨ ᱩᱱᱤᱻ ᱛᱚ ᱟᱨ ᱤᱭᱟᱹ ᱡᱟᱦᱟᱸ ᱤᱭᱟᱹ ᱢᱮᱱᱟᱜ ᱠᱟᱫᱟ ᱡᱟᱦᱟᱸᱭᱟᱜ ᱵᱚᱞᱮ ᱚᱸᱰᱮ ᱠᱤᱥᱟᱱᱟᱜ ᱤᱭᱟᱹ ᱠᱷᱮᱛ ᱢᱮᱱᱟᱜ ᱠᱟᱫᱟ, ᱩᱱᱤ ᱩᱱᱤᱭᱟᱜ ᱤᱭᱟ ᱫᱚᱠᱚ ᱨᱮ-ᱨᱮᱡᱮ ᱠᱟᱱᱟ ᱾ ᱟᱫᱚ ᱩᱱᱤ ᱫᱚ ᱚᱠᱟᱨᱮ ᱤᱭᱟᱹ ᱪᱮᱜᱼᱮ ᱡᱚᱢᱟ ᱩᱱᱤ ᱫᱚ?
ᱦᱩᱸ ᱾
ᱫᱚ ᱵᱚᱞᱮ ᱮ ᱨᱮᱸᱜᱮᱡ ᱦᱚᱲ ᱵᱚ ᱤᱭᱟᱹᱜ ᱠᱟᱱᱟ ᱵᱚᱞ ᱱᱤᱭᱟᱹ ᱱᱤᱭᱟᱹ ᱡᱚᱛᱚᱠᱷᱚᱡ ᱠᱷᱟᱨᱟᱯ ᱯᱨᱚᱵᱷᱟᱵ ᱯᱟᱲᱟᱜ ᱠᱟᱱ ᱛᱟᱵᱚᱱᱟ ᱟᱵᱚᱠᱚ ᱾ ᱨᱚᱝᱜᱤ ᱠᱤᱥᱟᱹᱲ ᱫᱚ ᱠᱤᱥᱟᱹᱟᱹᱲ ᱪᱟᱞᱟᱜ ᱠᱟᱱᱟ ᱟᱨ ᱡᱟᱦᱟᱸᱭ ᱫᱚ ᱟᱨ ᱟᱵᱚ ᱫᱚ ᱟᱨᱚ ᱵᱚ ᱤᱭᱟᱹ ᱪᱟᱞᱟᱜ ᱠᱟᱱᱟ, ᱞᱟᱛᱟᱨ ᱫᱚᱵᱚ ᱪᱟᱞᱟᱜ ᱠᱟᱱᱟ ᱾
ᱚᱛᱮ ᱵᱤᱨ ᱜᱟᱡᱟᱲ ᱛᱟᱦᱮᱸ ᱫᱚ ᱠᱷᱚᱛᱤ ᱫᱚ ᱵᱟᱝ ᱠᱷᱚ ᱛᱤᱭᱟ ᱚᱱᱟ ᱫᱚ ᱵᱤᱨ ᱫᱟᱨᱤ ᱠᱚᱠᱚ ᱛᱟᱦᱮᱱᱟ ᱫᱟᱨᱤ ᱱᱟᱹᱲᱤ ᱛᱟᱦᱮᱱᱟ ᱛᱚ ᱟᱵᱚ ᱢᱚᱥ ᱥᱚᱢ ᱨᱮ ᱡᱟᱦᱟᱸ ᱚᱱᱮ ᱠᱤᱪᱷᱩ ᱪᱮᱧᱡᱚᱜ ᱠᱟᱱᱟ ᱥᱮ ᱡᱮᱢᱚᱱ ᱞᱟᱦᱟᱛᱮ ᱱᱤᱛ ᱛᱮ ᱵᱚᱨᱥᱟ ᱵᱚᱞᱚ ᱩᱪᱤᱛ ᱛᱟᱦᱮᱸ ᱠᱟᱱᱟ, ᱛᱚ ᱵᱚᱨᱥᱟ ᱚᱭ ᱵᱟᱝ ᱵᱚᱞᱚ ᱟᱠᱟᱱᱟ, ᱫᱟᱜ ᱫᱤᱱ ᱱᱤᱛᱚᱜ ᱵᱟᱝ ᱦᱮᱡ ᱟᱠᱟᱱᱟ ᱛᱚ ᱱᱤᱭᱟᱹ ᱠᱚᱨᱮ ᱫᱚᱢᱮ ᱠᱤᱪᱷᱩ ᱨᱮ ᱤᱯᱷᱮᱠᱴ ᱯᱟᱲᱟᱜ ᱠᱟᱱᱟ ᱾ ᱛᱚ ᱚᱱᱟ ᱠᱚᱨᱮᱜ ᱤᱯᱷᱮᱠᱴ ᱵᱟᱝ ᱯᱟᱲᱟᱜᱼᱟ, ᱵᱟᱝ ᱯᱟᱲᱟᱜᱼᱟ ᱡᱩ ᱫᱤ ᱥᱚᱵ ᱠᱤᱪᱷᱩ ᱡᱩᱫᱤ ᱴᱷᱤᱠ ᱴᱷᱟᱠ ᱛᱟᱦᱮᱱ ᱠᱷᱟᱡ ᱾